ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ ᱜᱚᱝᱠᱮ ᱥᱮᱛᱟᱜ ᱡᱚᱦᱟᱨ
ᱦᱮᱸ ᱥᱮᱛᱟᱜ ᱡᱚᱦᱟᱨ
ᱪᱮᱫ ᱠᱚᱵᱤᱱ ᱪᱤᱠᱟᱹᱭ ᱮᱫᱟ ᱦᱮᱸ
ᱦᱚᱜᱼᱚᱸᱭ ᱱᱤᱛᱚᱜ ᱜᱮ ᱞᱚᱞᱚ ᱫᱟᱜ ᱧᱩ ᱦᱚᱸ ᱧᱩ ᱵᱟᱲᱟ ᱦᱩᱭᱱᱟ᱾ ᱪᱟ ᱜᱚᱨᱚᱢ ᱯᱟᱱᱤ ᱪᱟ ᱠᱚ ᱧᱩ ᱵᱟᱲᱟᱭᱮᱱᱟ ᱥᱮ ᱵᱟᱝ?
ᱟᱹᱣᱨᱤ ᱱᱤᱛᱚᱜ ᱜᱮ ᱡᱟᱹᱯᱤᱫ ᱠᱷ ᱵᱮᱨᱮᱫ ᱦᱩᱭ ᱟᱠᱟᱱᱟ᱾
ᱟᱪᱪᱷᱟ ᱴᱷᱤᱠ ᱜᱮᱭᱟ
ᱦᱮᱸᱜ ᱮᱸᱜ ᱱᱟᱥᱛᱟ ᱵᱟᱲᱟ ᱫᱚ ᱦᱩᱭᱱᱟ ᱛᱚᱵᱮ ᱦᱮᱸ
ᱦᱮᱸ ᱪᱟ ᱱᱟᱥᱛᱟ ᱫᱚ ᱦᱩᱭᱱᱟ ᱚᱱᱮ ᱠᱚ ᱢᱮᱱᱞᱮᱠᱟ ᱦᱟᱞᱠᱟ ᱦᱟᱞᱠᱟ
ᱦᱟᱞᱠᱟ ᱦᱟᱞᱠᱟ
ᱦᱮᱸ
ᱦᱮᱸ
ᱫᱤᱭᱮ ᱟᱨ ᱛᱟᱦᱚᱞᱮ ᱠᱟᱹᱢᱤ ᱠᱟᱥᱱᱤ ᱠᱚ ᱛᱟᱦᱞᱮ ᱪᱟᱥᱵᱟᱥ
ᱪᱟᱥ ᱵᱟᱥ ᱦᱩᱭᱩᱜ ᱠᱟᱱ ᱜᱮᱭᱟ ᱦᱟᱯᱮᱥᱮᱫ
ᱦᱮᱸ ᱟᱞᱮᱦᱚ ᱮᱨ ᱟᱯᱷᱚᱨ ᱦᱩᱭ ᱵᱟᱲᱟ ᱟᱠᱟᱱᱟ ᱦᱩᱭ ᱫᱚ ᱟᱫᱚ ᱱᱤᱛᱚᱜ ᱫᱚ ᱫᱟᱜ ᱜᱮ ᱦᱟᱸᱜ ᱛᱤᱥᱮ ᱫᱟᱜ ᱟᱵᱚᱱ ᱠᱟᱱᱟ ᱤᱱᱟᱹᱜᱮ ᱦᱟᱸᱜ ᱛᱟᱺᱜᱤ ᱛᱟᱲᱟᱜ ᱫᱚ᱾
ᱚ ᱟᱨ ᱤᱭᱟᱹ ᱢᱟᱱᱮ ᱪᱮᱫ ᱤᱭᱟᱹ ᱥᱮᱨᱢᱟ ᱫᱟᱜ ᱛᱮ ᱥᱮ ᱟᱯᱮ ᱥᱮᱫ ᱫᱚ
ᱦᱮᱸ ᱥᱮᱨᱢᱟ ᱫᱟᱜ ᱛᱮ᱾
ᱚ ᱟᱨ ᱱᱤᱭᱟᱹ ᱤᱭᱟᱹ ᱫᱟᱜ ᱫᱚ ᱵᱟᱝ ᱪᱮᱫ ᱠᱚ ᱢᱮᱱᱟ ᱰᱤᱯ ᱫᱟᱜ
ᱰᱤᱯ ᱫᱟᱜ ᱫᱚ ᱟᱞᱮ ᱫᱚ ᱵᱟᱞᱮ ᱯᱟᱲᱟᱜ ᱠᱟᱱᱟ ᱟᱞᱮ ᱫᱚ ᱪᱮᱛᱟᱱ ᱧᱚᱜ ᱜᱮᱭᱟᱞᱮ ᱛᱚ᱾ ᱵᱟᱠᱚ ᱢᱮᱱᱟ ᱟᱵᱚ ᱦᱚᱲ ᱦᱚᱯᱚᱱ ᱫᱚ ᱢᱟᱱᱮ ᱜᱷᱩᱴᱩᱼ ᱜᱷᱩᱴᱩ ᱜᱮᱵᱚᱱ ᱠᱩᱥᱤᱭᱟᱜᱼᱟ ᱵᱮᱥᱤᱨ ᱵᱷᱟᱜᱽ ᱫᱚ
ᱦᱮᱸ
ᱚᱱᱟᱛᱮ ᱜᱷᱩᱴᱩ ᱜᱷᱩᱴᱩ ᱥᱮᱫᱟᱭ ᱠᱷᱚᱱᱟᱜ ᱦᱟᱲᱟᱢ ᱦᱚᱲ ᱠᱚ ᱦᱟᱯᱲᱟᱢ ᱠᱚ ᱡᱚᱛᱚ ᱜᱷᱚᱴ -ᱴᱩ ᱥᱮᱫ ᱨᱮ ᱠᱚ ᱪᱟᱞᱟᱣ ᱠᱟᱱᱟ ᱚᱱᱟ ᱠᱮᱱᱮᱞ ᱞᱟᱛᱟᱨᱫᱚ ᱵᱟᱠᱚ ᱪᱟᱞᱟᱣ ᱞᱮᱱᱟ ᱪᱮᱫ ᱮᱢ ᱢᱮᱱᱟ ᱟᱨ ᱱᱤᱛᱚᱜ? ᱥᱮ ᱦᱟᱱᱮ ᱪᱟᱸᱫᱳ ᱵᱚᱸᱜᱟ ᱛᱤᱥᱮ ᱫᱟᱜ ᱟᱵᱚᱱᱟ ᱮᱱ ᱦᱤᱞᱳᱜ ᱜᱮ ᱚᱱᱮ ᱵᱟᱠᱚ ᱢᱮᱱᱟ ᱟᱵᱚ ᱫᱚ ᱢᱟᱱᱮ ᱩᱱ ᱥᱚᱢᱚᱭ ᱠᱚ ᱞᱟᱹᱭᱟ ᱥᱚᱨᱦᱟᱭ ᱨᱮ ᱮᱱᱮᱡ ᱵᱟᱠᱚ ᱡᱩᱛᱩᱜ ᱠᱟᱱ ᱛᱟᱦᱮᱸᱱᱟ᱾ ᱞᱚᱥᱚᱫ ᱞᱚᱥᱚᱫ ᱨᱮ ᱟᱫᱚ ᱪᱤᱠᱟᱛᱮᱢ ᱮᱱᱮᱡᱼᱟ᱾
ᱱᱟᱭ
ᱪᱤᱠᱟᱹᱭᱟ ᱢᱟ ᱨᱚᱡᱽ ᱪᱮᱛᱟᱱ ᱥᱮᱫ ᱠᱚ ᱨᱟᱠᱟᱵ ᱪᱟᱵᱟᱜ ᱠᱟᱱᱟ ᱨᱟᱠᱟᱵ ᱪᱟᱞᱟᱜ ᱠᱟᱱᱟ᱾
ᱟᱦ
ᱟᱹᱰᱤ ᱢᱩᱥᱠᱤᱞ ᱟᱨ ᱮᱴᱟᱜ ᱡᱟᱹᱛ ᱫᱚ ᱩᱱᱠᱩ ᱞᱟᱛᱟᱨ ᱥᱮᱫ ᱠᱚ ᱯᱷᱮᱰᱚᱜ ᱠᱟᱱᱟ ᱟᱨ ᱟᱵᱚ ᱫᱚ ᱪᱮᱛᱟᱱ ᱥᱮᱫ ᱚᱱᱮ ᱚᱱᱠᱟ ᱠᱟᱛᱮᱫ ᱟᱫᱚ ᱟᱞᱮ ᱫᱚ ᱪᱮᱛᱟᱱ ᱥᱮᱫ ᱨᱮᱞᱮ ᱨᱟᱠᱟᱵ ᱪᱟᱵᱟᱭᱱᱟᱠᱚ ᱵᱟᱥ ᱟᱨ ᱛᱟᱭᱚᱢ ᱛᱮᱫᱚ ᱜᱷᱩᱴᱩ ᱯᱟᱲᱟᱣ ᱮᱱᱟ ᱟᱫᱚ ᱵᱮᱥ ᱥᱚᱨᱦᱟᱭ ᱠᱚ ᱮᱱᱮᱡ ᱫᱚ ᱟᱹᱰᱤ ᱢᱚᱸᱡᱽ ᱦᱩᱭᱩᱜ ᱠᱟᱱᱟ ᱢᱮᱱᱠᱷᱟᱱ ᱦᱟᱱᱛᱮ ᱫᱚ ᱫᱟᱜ ᱫᱚ ᱪᱟᱸᱫᱳ ᱵᱚᱸᱜᱟ ᱛᱤᱥᱮ ᱫᱟᱜ ᱟᱵᱚᱱᱟ ᱮᱱ ᱦᱤᱞᱳᱜ ᱜᱮ ᱪᱟᱥ
ᱟᱨ ᱚᱲᱟᱜ ᱠᱚᱨᱮ ᱫᱚ ᱱᱟᱯᱟᱭ ᱵᱟᱲᱟ ᱜᱮᱭᱟ ᱥᱮ ᱵᱟᱝ?
ᱦᱮᱸ ᱚᱲᱟᱜ ᱠᱚᱨᱮ ᱡᱚᱛᱚ ᱜᱮ ᱵᱮᱥ ᱵᱟᱲᱟ ᱜᱮ ᱱᱤᱭᱟᱹ ᱫᱷᱟᱹᱨᱤᱡ ᱫᱚ᱾
ᱚᱸ ᱵᱮᱥ ᱜᱮᱵᱚᱱ ᱛᱟᱦᱮᱸ ᱞᱮᱱ ᱠᱷᱟᱡ ᱜᱮ
ᱦᱳᱭ ᱦᱳᱭ ᱟᱨ ᱟᱯᱮ ᱥᱮᱫ ᱜᱮ ᱵᱮᱥ ᱵᱟᱲᱟ ᱜᱮᱭᱟᱛᱚ ᱚᱲᱟᱜ ᱠᱚᱨᱮ?
ᱦᱮᱸ ᱟᱞᱮ ᱥᱮᱫ ᱦᱚᱸ ᱵᱮᱥ ᱵᱟᱲᱟ ᱜᱮ
ᱟᱪᱪᱷᱟ ᱴᱷᱤᱠ
ᱩᱸ ᱟᱫᱚ ᱜᱚᱝᱠᱮ ᱠᱟᱹᱴᱤᱡ ᱢᱤᱫᱴᱮᱡ ᱠᱟᱛᱷᱟ ᱞᱤᱧ ᱠᱩᱞᱤ ᱠᱮᱵᱮᱱᱟ᱾
ᱦᱮᱸ ᱞᱟᱹᱭ ᱵᱮᱱ
ᱢᱮᱱᱫᱟᱹᱞᱤᱧ ᱡᱮ ᱟᱯᱮᱥᱮᱫ ᱫᱚ ᱦᱩᱞ ᱢᱟᱦᱟ ᱫᱚ ᱪᱮᱫ ᱪᱮᱫ ᱞᱮᱠᱟ ᱠᱚ ᱢᱟᱱᱟᱣ ᱜᱮᱭᱟ?
ᱦᱩᱞ ᱢᱟᱦᱟ ᱫᱚ ᱱᱤᱛᱳᱜ ᱫᱚ ᱦᱟᱸᱜ ᱴᱷᱤᱜ ᱜᱮ ᱪᱟᱞᱟᱜ ᱠᱟᱱᱟ ᱢᱟᱱᱮ ᱴᱷᱤᱠ ᱜᱮᱠᱚ ᱢᱟᱱᱟᱣ ᱫᱟ ᱾ ᱞᱟᱦᱟ ᱢᱟᱪᱷᱟᱧᱚᱜ ᱫᱚ ᱛᱟᱦᱮᱸ ᱠᱟᱱᱟ ᱢᱚᱬᱮ ᱢᱚᱬᱮ ᱛᱩᱨᱩᱭ ᱥᱮᱨᱢᱟ ᱞᱟᱦᱟ ᱫᱚ ᱟᱱᱮ ᱰᱤᱡᱮ ᱯᱤᱡᱮᱠᱚ ᱛᱟᱦᱮᱸ ᱠᱟᱱᱟ ᱪᱟᱹᱯᱨᱤ ᱠᱚ ᱛᱟᱦᱮᱸ ᱠᱟᱱᱟ᱾ ᱟᱫᱚ ᱱᱮᱛᱟᱨ ᱫᱚ ᱦᱟᱸᱜ ᱚᱱᱟ ᱪᱷᱟᱹᱯᱨᱤ ᱠᱚᱫᱚ ᱦᱟᱸᱜ ᱟᱥᱛᱮ ᱟᱥᱛᱮ ᱟᱞᱮᱜᱮ ᱦᱟᱸᱜ ᱞᱮ ᱯᱚᱨᱛᱷᱚᱢ ᱫᱚᱞᱮ ᱮᱦᱚᱵ ᱞᱮᱫᱟ ᱵᱚᱱᱫᱚ ᱟᱫᱚ ᱵᱚᱱᱫᱚᱭᱱᱟ ᱟᱫᱚ ᱟᱞᱮ ᱧᱮᱞᱛᱮ ᱢᱤᱫ ᱵᱟ ᱠᱩ ᱟᱫᱚ ᱠᱩ ᱤᱭᱟᱹᱭ ᱫᱟ ᱵᱚᱱᱫᱚ ᱤᱫᱤᱭᱮᱫᱟ ᱵᱟᱠᱩ ᱠᱚᱨᱟᱣ ᱫᱟ ᱪᱷᱟᱯᱨᱤ ᱠᱚ
ᱚᱸᱜ ᱦᱩᱸ
ᱟᱯᱮᱥᱮᱫ ᱪᱮᱫ ᱞᱮᱠᱟ?
ᱟᱞᱮ ᱥᱮᱜ ᱵᱚᱞᱛᱮ ᱜᱮᱞᱮ ᱫᱚ ᱟᱞᱮ ᱦᱚᱸᱞᱮ ᱦᱩᱭ ᱦᱚᱪᱚᱭᱮᱫ ᱠᱟᱱ ᱜᱮᱭᱟ ᱦᱩᱞ ᱢᱟᱦᱟ ᱫᱚᱞᱮ ᱦᱩᱭ ᱦᱚᱪᱚᱭ ᱜᱮᱭᱟ ᱢᱟᱱᱮ ᱛᱮᱵᱚᱱ ᱱᱚᱭ ᱱᱤᱭᱟᱹ ᱫᱚᱢᱞᱮ ᱦᱩᱭ ᱦᱚᱪᱚ ᱞᱮᱠᱷᱟ ᱮᱠᱥᱚ ᱮᱠᱟᱛᱳᱨ ᱛᱚᱢᱚ ᱥᱮ ᱵᱟᱦᱟᱛᱳᱨ ᱛᱚᱢᱚ ᱦᱩᱭᱩᱜ ᱠᱟᱱ ᱛᱟᱞᱮᱭᱟ ᱢᱟᱱᱮ ᱩᱱᱟᱹᱜ ᱵᱚᱪᱷᱚᱨ ᱞᱮ ᱦᱩᱭ ᱦᱚᱪᱚ ᱠᱮᱫᱟ ᱢᱟᱱᱮ ᱮᱠᱥᱚ ᱛᱚ ᱵᱚᱪᱷᱚᱨ ᱚᱱᱮ ᱚᱸᱠᱟ ᱠᱤᱱᱛᱚᱜ ᱞᱟᱦᱟᱛᱮ ᱡᱚᱠᱷᱚᱱ ᱯᱨᱚᱛᱷᱚᱢ ᱯᱨᱛᱷᱚᱢ ᱛᱠᱷᱚᱱ ᱯᱨᱳᱜᱨᱟᱢ ᱠᱚ ᱞᱮ ᱫᱚᱦᱚ ᱵᱟᱲᱟ ᱠᱮᱫᱟ ᱛᱤᱦᱤᱧ ᱜᱟᱯᱟ ᱫᱚ ᱵᱟᱞᱮ ᱫᱚᱦᱚᱪᱚᱭ ᱫᱟ ᱧᱤᱫᱟᱹ ᱱᱟᱭᱤᱴ ᱯᱨᱳᱜᱜᱨᱟᱢ ᱫᱚ ᱦᱩᱸ ᱵᱟᱞᱮ ᱵᱟᱞᱮ ᱫᱚᱦᱚ ᱚᱪᱚᱭ ᱫᱟ᱾
ᱟᱨ ᱛᱤᱦᱤᱧ ᱜᱟᱯᱟ ᱡᱟᱦᱟᱸ ᱟᱵᱚᱣᱟᱜ ᱦᱩᱞ ᱢᱟᱦᱟ ᱫᱤᱱ ᱦᱤᱞᱳᱜ ᱡᱩᱫᱤ ᱟᱢ ᱮᱴᱟᱜ ᱮᱢ ᱫᱚᱦᱚᱭᱟ ᱜᱤᱫᱽᱨᱟᱹ ᱯᱤᱫᱽᱨᱟᱹ ᱪᱮ ᱩᱱᱠᱩ ᱚᱱᱟ ᱨᱮᱜᱮ ᱨᱟᱹᱥᱠᱟᱹ ᱠᱚ ᱛᱟᱦᱮᱱᱟ ᱵᱟᱠᱳ ᱵᱟᱲᱟᱭ ᱫᱟᱲᱮᱭᱟᱜᱼᱟ ᱡᱮ ᱪᱮᱫ ᱠᱟᱱᱟ ᱢᱮᱱᱛᱮ
ᱦᱩᱸ
ᱵᱟ
ᱦᱮᱸ ᱚᱱᱟ ᱢᱟᱛᱚ ᱠᱟᱱ ᱜᱮ
ᱛᱚᱵᱮ ᱟᱸ ᱚᱱᱟᱛᱮ ᱟᱫᱚ ᱱᱤᱛᱚᱜ ᱫᱚ ᱧᱮᱞᱚᱜ ᱠᱟᱱᱟ ᱟᱨ ᱜᱚᱴᱟ ᱜᱮᱠᱚ ᱢᱤᱫ ᱵᱟᱨ ᱠᱩ ᱟᱨ ᱟᱥᱚᱞ ᱫᱚ ᱟᱵᱚ ᱫᱚ ᱪᱮᱫ ᱠᱚ ᱢᱮᱱᱟ ᱢᱟᱱᱮ ᱡᱟᱦᱟᱸᱭ ᱵᱟᱲᱟᱭ ᱦᱚᱲ ᱜᱮ ᱥᱮᱨᱚᱠᱚᱢ ᱵᱟᱹᱱᱩᱜ ᱠᱚ ᱛᱟᱵᱚᱱᱟ᱾
ᱚᱸ
ᱠᱷᱟᱹᱞᱤ ᱵᱚᱱ ᱵᱟᱲᱟᱭᱟ ᱦᱩᱞ ᱢᱟᱦᱟ ᱛᱚ ᱦᱩᱞ ᱢᱟᱦᱟ
ᱩᱸ
ᱢᱟᱱᱮ ᱱᱮᱛᱟᱨ ᱠᱚ ᱜᱤᱫᱽᱨᱟᱹ ᱢᱟᱠᱳ ᱵᱟᱲᱟᱭᱟ ᱦᱩᱞ ᱢᱟᱦᱟ ᱠᱚ ᱧᱮᱞ ᱪᱮᱫ ᱵᱟᱲᱟᱣ ᱠᱟᱫᱟ ᱠᱚ ᱞᱟᱦᱟ ᱚᱸ ᱠᱚᱭᱮᱠ ᱵᱚᱪᱷᱚᱨ ᱨᱮᱱᱟᱜ ᱧᱮᱞ ᱵᱟᱲᱟᱣ ᱠᱟᱫᱟ ᱡᱮᱸ ᱦᱩᱞ ᱢᱟᱦᱟ ᱦᱮᱡ ᱞᱮᱱᱠᱷᱟᱱ ᱢᱟ ᱮᱱᱮᱡ ᱥᱮᱨᱮᱧ ᱦᱮᱱᱟᱜᱼᱟ ᱦᱟᱱᱮ ᱰᱤᱡᱮ ᱦᱮᱱᱟᱜᱼᱟ᱾ ᱦᱟᱱᱠᱷᱤ ᱚᱨᱠᱮᱥᱴᱟᱨ ᱦᱮᱱᱟᱜᱼᱟ ᱦᱟᱱᱟ ᱱᱚᱣᱟ ᱪᱮᱫ ᱠᱚᱪᱚ ᱚᱱᱟ ᱠᱳᱠᱳ ᱫᱤᱥᱟᱹ ᱵᱟᱲᱟᱣ ᱠᱟᱫᱟ ᱜᱤᱫᱽᱨᱟᱹ ᱯᱤᱫᱽᱨᱟᱹ
ᱦᱩᱸ ᱜᱤᱫᱽᱨᱟᱹ ᱫᱚ ᱛᱤᱦᱤᱧ ᱜᱟᱯᱟ ᱫᱚᱠᱚ ᱵᱟᱲᱟᱭᱟ ᱡᱮ ᱦᱩᱞ ᱢᱟᱦᱟ ᱫᱚ ᱢᱤᱫᱴᱮᱡ ᱨᱟᱹᱥᱠᱟᱹ ᱨᱮᱱᱟᱜ ᱫᱤᱱ ᱠᱟᱱᱟ᱾
ᱦᱳᱭ ᱦᱳᱭ ᱦᱳᱭ ᱴᱷᱤᱠ᱾
ᱦᱩᱸ ᱵᱟᱹᱠᱩ ᱵᱟᱲᱟᱭᱟ ᱡᱮ ᱵᱚᱞᱮ ᱱᱤᱭᱟ ᱫᱚ ᱪᱮᱜ ᱵᱟᱠᱷᱨᱟᱛᱮ ᱱᱤᱭᱟᱹ ᱫᱤᱱ ᱫᱚ ᱤᱭᱟᱹ ᱦᱩᱭ ᱞᱮᱱᱟ
ᱪᱮᱫ ᱞᱮᱠᱟᱱ ᱫᱤᱱ ᱠᱟᱱᱟ ᱢᱮᱱᱛᱮ ᱚᱱᱟ ᱫᱚ ᱵᱟᱠᱚ ᱵᱟᱲᱟᱭ ᱴᱷᱤᱠ ᱠᱟᱫᱟ᱾
ᱚᱱᱟ ᱵᱟᱠᱚ ᱵᱟᱲᱟᱭ ᱴᱷᱚ ᱾
ᱦᱚᱭ ᱦᱚᱭ ᱾
ᱦᱩᱸ
ᱟᱫᱚ ᱚᱱᱟ ᱜᱮ ᱱᱤᱛᱚᱜ ᱫᱚ ᱟᱵᱚ ᱠᱚᱜᱮ ᱱᱤᱛᱚᱜ ᱫᱚ ᱵᱟᱲᱟᱭ ᱦᱚᱪᱚ ᱠᱚ ᱨᱮᱱᱟᱜ ᱫᱚᱨᱠᱟᱨ ᱫᱚ ᱟᱵᱚ ᱠᱚᱜᱮ᱾ ᱟᱺᱜᱤᱵᱷᱟᱨ ᱦᱟᱛᱟᱣ ᱦᱩᱭᱩᱜ ᱛᱟᱵᱚ ᱚᱱᱟ ᱠᱚ ᱢᱮᱱ ᱞᱮᱠᱟ᱾
ᱟᱨ
ᱟᱵᱚ ᱢᱟᱱᱮ ᱛᱤᱱᱟᱹᱜ ᱠᱚ ᱵᱚᱱ ᱵᱟᱲᱟᱭ ᱠᱟᱫᱟ ᱥᱮ ᱱᱤᱛᱚᱜ ᱦᱟᱸᱜ ᱯᱷᱮᱥᱵᱩᱠ ᱛᱟᱞᱟ ᱠᱚᱨᱮ ᱵᱚᱱ ᱯᱟᱥᱱᱟᱣ ᱦᱩᱭᱩᱜᱼᱟ᱾ ᱚᱱᱮ ᱚᱱᱠᱟ ᱪᱮᱫ ᱞᱮᱠᱟ ᱠᱟᱛᱮᱫ ᱪᱟᱞᱟᱜ ᱠᱟᱱᱟ ᱚᱠᱟ ᱠᱚᱨᱮ ᱰᱤᱡᱮ ᱪᱟᱞᱟᱜ ᱠᱟᱱᱟ ᱡᱟᱦᱟᱸ ᱠᱚᱨᱮ᱾ ᱚᱱᱟ ᱠᱚᱫᱚᱢ ᱠᱚᱢ ᱯᱮᱞᱮᱱ ᱦᱩᱭᱩᱜᱼᱟ ᱢᱮᱥᱮᱡᱽ ᱟᱠᱚ ᱦᱩᱭᱩᱜᱼᱟ ᱡᱮ ᱱᱚᱣᱟ ᱠᱚᱫᱚ ᱟᱞᱚᱯᱮ ᱠᱚᱨᱟᱣᱟ᱾ ᱟᱞᱮ ᱱᱚᱣᱟ ᱠᱚᱫᱚᱞᱮ ᱵᱚᱱᱫᱚ ᱵᱚᱱᱫᱚ ᱟᱠᱟᱫᱟᱞᱮ᱾ ᱟᱠᱚ ᱚᱱᱟ ᱛᱮ ᱡᱟᱜᱮ ᱢᱮᱥᱮᱡᱽ ᱠᱚ ᱧᱮᱞᱟ ᱥᱮ ᱡᱟᱜᱮᱠᱚ ᱵᱩᱡᱷᱟᱹᱣ ᱪᱟᱦᱮ ᱱᱩᱠᱩ ᱦᱚᱸᱠᱚ ᱵᱚᱱᱫᱚ ᱟᱠᱟᱫᱟ᱾ ᱟᱵᱚ ᱦᱚᱸ ᱵᱚᱱ ᱵᱚᱱᱫᱚ ᱭᱟ ᱦᱤᱡᱩᱜ ᱯᱚᱨᱮᱨ ᱥᱮᱨᱢᱟ ᱥᱮᱫ ᱯᱚᱨᱮᱨ ᱵᱚᱪᱷᱚᱨ ᱥᱮᱫ ᱠᱷᱚᱱᱟᱜ ᱫᱚ ᱵᱟᱝ᱾
ᱦᱚᱸ ᱦᱮᱸ
ᱟᱨ ᱚᱱᱠᱟ ᱠᱟᱛᱮᱫ ᱜᱮ ᱵᱚᱱᱫᱚᱜᱼᱟ᱾ ᱢᱤᱫ ᱫᱷᱟᱣ ᱨᱮᱫᱚ ᱵᱟᱝ ᱵᱚᱱᱫᱚᱜᱼᱟ ᱚᱱᱮ ᱵᱟᱠᱚ ᱢᱮᱱᱟ᱾ ᱢᱤᱫ ᱵᱟᱨ ᱫᱚ ᱚᱠᱚᱭ ᱦᱚᱸ ᱵᱟᱢ ᱵᱟᱢ ᱵᱟᱢ ᱤᱭᱟᱹ ᱚᱪᱚ ᱫᱟᱲᱮᱟᱭᱟ᱾ ᱵᱟᱢ ᱵᱩᱡᱷᱟᱹᱣ ᱚᱪᱚ ᱫᱟᱲᱮᱟᱭᱟ ᱫᱷᱤᱨᱮ ᱛᱤᱨᱮ ᱴᱷᱤᱠ ᱠᱤᱱ ᱵᱩᱡᱷᱟᱹᱣᱟ ᱵᱟᱝ ᱦᱚᱭ ᱦᱚᱭ ᱦᱚᱭ᱾
ᱚ
ᱚᱱᱟ ᱜᱮ
ᱛᱟᱦᱞᱮ ᱦᱩᱞ ᱢᱟᱦᱟ ᱫᱚ ᱦᱩᱞ ᱢᱟᱦᱟ ᱫᱚ ᱪᱮᱫ ᱞᱮᱠᱟ ᱥᱩᱫᱩ ᱚᱱᱮ ᱵᱚᱞᱮ ᱯᱩᱨᱛᱟᱠᱟ ᱩᱛᱩᱞᱚᱱᱟ ᱡᱟᱜᱮ ᱚᱱᱟ ᱥᱤᱫᱩ-ᱠᱟᱹᱱᱦᱩ ᱵᱟᱠᱷᱨᱟᱛᱮ ᱢᱤᱫ ᱵᱟᱨᱭᱟ ᱠᱟᱛᱷᱟ ᱯᱮ ᱨᱚᱲᱟ ᱤᱱᱟᱹ ᱛᱮ ᱜᱮ ᱢᱩᱪᱟᱹᱫ ᱥᱮ ᱡᱟᱦᱟᱸᱱᱟᱜ ᱵᱚᱞᱮ ᱤᱥᱯᱳᱨᱳᱥ ᱠᱚ ᱥᱮ ᱡᱟᱦᱟᱸᱱᱟᱜ ᱠᱚ ᱮᱱᱮᱡ ᱥᱮᱨᱮᱧ ᱫᱚᱝ ᱞᱟᱜᱽᱮ ᱠᱚ ᱤᱱᱟ ᱠᱚᱯᱮ ᱫᱚᱦᱚ ᱟᱠᱟᱫᱟ᱾
ᱤᱥᱯᱳᱴ ᱠᱚ ᱦᱮᱱᱟᱜᱼᱟ ᱟᱨ ᱟᱵᱚᱣᱟᱜ ᱡᱟᱦᱟᱸ ᱫᱚ ᱦᱩᱞ ᱦᱩᱞᱭᱟᱹᱨ ᱠᱚ ᱡᱟᱦᱟᱸ ᱠᱚ ᱞᱟᱹᱲᱦᱟᱹᱭ ᱞᱮᱱᱟ ᱥᱤᱸᱫᱩ ᱠᱟᱹᱱᱦᱩ ᱛᱟᱠᱤᱱ ᱡᱟᱦᱟᱸ ᱢᱟᱱᱮ ᱚᱱᱟ ᱛᱤᱨᱚᱱ ᱵᱟᱸᱡᱤ ᱦᱮᱯᱨᱟᱣ᱾ ᱟᱸᱜ ᱟᱨ ᱟᱸᱜ ᱟᱯᱲᱤ ᱛᱩᱸᱧ ᱚᱱᱟ ᱚᱱᱟ ᱠᱚ ᱦᱮᱨᱟᱣ᱾ ᱦᱮᱯᱨᱟᱣ ᱦᱮᱱᱟᱜᱼᱟ ᱟᱨ ᱡᱟᱜᱮ ᱢᱟᱱᱮ ᱠᱩᱠᱞᱤ ᱨᱚᱯᱚᱲ ᱠᱚ ᱢᱮᱱᱟᱜᱼᱟ᱾
ᱚᱸ
ᱟᱨ ᱡᱟᱜᱮ ᱟᱵᱚ ᱚᱱᱮ ᱡᱚᱛᱚ ᱠᱚᱣᱟᱜ ᱜᱚᱜᱚ ᱛᱟᱠᱚ ᱵᱟᱠᱷᱨᱟ ᱠᱚ ᱡᱟᱜᱮ ᱤᱥᱯᱚᱴ ᱠᱚ ᱢᱮᱱᱟᱜᱼᱟ᱾ ᱡᱚᱛᱚ ᱠᱚ ᱞᱟᱹᱜᱤᱫ ᱢᱮᱥᱟ ᱢᱮᱥᱟ ᱦᱮᱱᱟᱜᱼᱟ᱾ ᱜᱤᱫᱽᱨᱟᱹ ᱠᱚ ᱜᱤᱫᱽᱨᱟᱹ ᱠᱚ ᱡᱚᱛᱚ ᱠᱚ
ᱦᱮ ᱟᱞᱮ ᱱᱚᱛᱮ ᱟᱞᱮ ᱴᱷᱮᱡ ᱦᱚᱸ ᱚᱱᱠ ᱜᱮ ᱵᱚᱞᱮ ᱚᱝᱠᱟ ᱮᱱᱮᱡ ᱥᱮᱨᱮᱧ ᱠᱚ ᱢᱮᱱᱟᱜ ᱠᱟᱫᱟ ᱫᱚᱝ ᱞᱟᱜᱽᱲᱮ ᱤᱱᱟᱹ ᱠᱚ ᱥᱚᱨᱦᱟᱭ ᱠᱚ᱾ ᱤᱱᱟᱹ ᱵᱟᱫᱽ ᱤᱥᱯᱳᱴᱥ ᱠᱚ ᱜᱚᱜᱚ ᱦᱚᱲ ᱞᱟᱹᱜᱤᱫ, ᱠᱟᱹᱴᱤᱡ ᱜᱤᱫᱽᱨᱟᱹ ᱞᱟᱹᱜᱤᱫ᱾
ᱦᱳᱭ
ᱛᱟᱨᱯᱚᱨ ᱤᱱᱟᱹ ᱵᱟᱫᱽ ᱢᱮᱱᱟᱜ ᱟᱠᱟᱜ ᱜᱮᱭᱟ ᱧᱤᱫᱟᱹ ᱯᱨᱳᱜᱨᱟᱢ ᱫᱚ ᱵᱟᱹᱱᱩᱜ ᱟᱠᱟᱫᱟ
ᱦᱮᱸ ᱦᱮᱸ ᱟᱨ ᱢᱤᱫᱵᱟᱨ ᱛᱷᱩᱛᱤ ᱜᱟᱞᱢᱟᱨᱟᱣ ᱢᱮᱱᱟᱜᱼᱟ᱾ ᱦᱩᱞᱢᱟᱠᱷᱟ ᱦᱩᱞ ᱢᱟᱦᱟ ᱵᱟᱠᱷᱨᱟᱛᱮ᱾
ᱦᱩᱞ ᱢᱟᱦᱟ ᱵᱟᱠᱷᱨᱟᱛᱮ᱾
ᱦᱚᱭ ᱦᱳᱭ᱾
ᱚᱱᱟᱠᱩ ᱵᱟᱝ ᱫᱚᱦᱚ ᱞᱮᱠᱷᱟᱡ ᱢᱟᱱᱮ ᱜᱤᱫᱽᱨᱟᱹᱠᱩ ᱱᱤᱛᱚᱜ ᱵᱟᱠᱚ ᱵᱩᱡᱷᱟᱹᱣ ᱛᱟᱵᱚᱱᱟ ᱡᱮ ᱦᱩᱞ ᱢᱟᱦᱟ ᱫᱚ ᱠᱷᱟᱹᱞᱤ ᱪᱮᱫ ᱠᱟᱱᱟ ᱥᱮ ᱦᱟᱱᱠᱟ᱾ ᱚᱱᱟ ᱵᱟᱠᱚ ᱵᱩᱡᱷᱟᱹᱣ ᱫᱟᱲᱮᱭᱟᱜᱼᱟ᱾ ᱟᱫᱚ ᱢᱤᱫᱴᱮᱡ ᱜᱟᱱ ᱤᱥᱯᱚᱴ ᱫᱚᱦᱚᱭ ᱢᱮ᱾ ᱢᱤᱫᱴᱮᱡ ᱜᱟᱱ ᱜᱟᱞᱚᱪ ᱟᱠᱷᱲᱟ ᱫᱚᱦᱚᱭ ᱢᱮ᱾ ᱛᱚᱵᱮ ᱵᱩᱡᱷᱟᱹᱣᱟ ᱡᱮ ᱦᱮᱸ ᱱᱚᱣᱟ ᱫᱚ ᱦᱩᱞ ᱢᱟᱦᱟ ᱫᱚ ᱡᱮ ᱟᱵᱚᱣᱟᱜ ᱫᱚ ᱫᱩᱠ ᱞᱮᱠᱟᱱ ᱫᱤᱱ ᱠᱟᱱᱟ ᱢᱮᱱ ᱛᱮ᱾
ᱤᱱᱟᱹ ᱠᱚ ᱜᱤ ᱟᱨ ᱟᱨ ᱱᱤᱛᱚᱜ ᱫᱚ ᱦᱟᱸᱜ ᱢᱤᱫᱴᱟᱹᱝ ᱤᱭᱟᱹ ᱟᱨ ᱢᱤᱫᱴᱮᱡ ᱱᱟᱶᱟ ᱱᱟᱶᱟ ᱠᱟᱹᱢᱤ ᱞᱮᱠᱟ ᱵᱚᱱ ᱥᱟᱵᱟ ᱚᱱᱟ ᱜᱮ ᱟᱫᱚ ᱪᱮᱫ ᱞᱮᱠᱟ ᱥᱟᱵ ᱞᱮᱠᱷᱟᱡ ᱴᱷᱤᱠᱚᱜᱼᱟ ᱢᱟᱱᱮ ᱪᱮᱠᱟ ᱛᱮ ᱵᱚᱱ ᱥᱩᱫᱷᱨᱟᱹᱣ ᱠᱚᱣᱟ ᱪᱮᱫ ᱞᱮᱠᱟ ᱠᱟᱛᱮᱫ ᱪᱮᱠᱟ ᱞᱮᱠᱟ ᱚᱱᱟ ᱫᱚ ᱡᱚᱛᱚ ᱠᱚᱛᱮ ᱜᱮ ᱢᱟᱱᱮ ᱢᱮᱥᱟ ᱠᱟᱛᱮᱜ ᱱᱚᱣᱟ ᱫᱚ ᱵᱮᱱᱟᱣ ᱦᱩᱭᱩᱜ ᱛᱟᱵᱚᱱᱟ ᱟᱵᱚ ᱢᱟᱱᱮ ᱱᱤᱛᱚ ᱫᱚ ᱢᱟᱱᱮ ᱤᱱᱴᱟᱨᱱᱮᱴ ᱡᱩᱜᱽ ᱛᱚ ᱱᱚ ᱡᱚᱛᱚ ᱢᱤᱫᱴᱮᱡ ᱮᱢᱚᱱ ᱱᱤᱡ ᱵᱮᱱᱟᱣ ᱦᱩᱭᱩᱜᱼᱟ ᱡᱟᱛᱮ ᱡᱚᱛᱚ ᱦᱚᱲ ᱚᱱᱟ ᱠᱩ ᱧᱮᱞ ᱠᱟ ᱞᱮᱠᱟ ᱠᱩ ᱵᱩᱡᱷᱟᱹᱣᱟ ᱡᱮ ᱦᱮᱸ ᱟᱵᱩ ᱫᱚ ᱱᱚᱝᱠᱟ ᱱᱚᱝᱠᱟ ᱥᱮ ᱱᱚᱝᱠᱟ ᱱᱚᱝᱠᱟ ᱤᱭᱟᱹ ᱠᱟᱛᱮᱫ ᱱᱚᱣᱟ ᱦᱮᱱᱟᱜ ᱛᱟᱵᱚᱱᱟ ᱥᱮ ᱦᱟᱱᱠᱟ ᱦᱮᱱᱟ
ᱩᱸ᱾
ᱟᱨ ᱱᱮᱛᱚ ᱫᱚ ᱡᱚᱛᱚ ᱜᱮ ᱤᱱᱴᱟᱨᱱᱮᱴ ᱡᱩᱠᱛᱤ ᱡᱚᱛᱚ ᱠᱩ ᱚᱱᱟ ᱨᱮ ᱠᱩ ᱵᱩᱡᱷᱟᱹᱣᱟ ᱡᱮ ᱦᱮᱸ᱾ ᱦᱮᱸ ᱱᱚᱰᱮ ᱫᱚ ᱱᱚᱝᱠᱟ ᱦᱩᱭᱩᱜ ᱠᱟᱱᱟ ᱥᱮ ᱦᱟᱝᱠᱟ ᱪᱮᱫᱟᱜ ᱵᱟᱝ ᱱᱚᱣᱟ ᱠᱚ ᱫᱚ ᱠᱩ ᱵᱚᱱᱫᱚᱭ ᱫᱟᱵᱩᱱ ᱵᱚᱱᱫᱚ ᱦᱩᱭᱩᱜ ᱛᱟᱵᱩᱱᱟ᱾ ᱟ ᱚᱱᱟ ᱠᱩ ᱛᱟᱼᱟ ᱛᱮᱜᱤ ᱜᱟᱱᱚᱜᱼᱟ ᱛᱷᱚᱲᱟ ᱫᱚ, ᱵᱟᱝ?
ᱦᱩᱸ, ᱦᱮᱸ᱾
ᱟᱨ ᱵᱟᱝ ᱠᱷᱟᱡ ᱫᱚ ᱞᱟᱹᱭᱟᱢ ᱪᱮᱠᱟ ᱛᱮ ᱚᱸᱰᱮᱢ ᱪᱟᱞᱟᱣ ᱫᱟᱲᱮᱜᱼᱟ ᱵᱟᱵᱩᱱ ᱪᱟᱞᱟᱣ ᱫᱟᱲᱮᱜᱼᱟ᱾
ᱦᱩᱸ᱾
ᱟ ᱡᱚᱛᱚ ᱜᱤ ᱦᱟᱸᱰᱮ ᱱᱟᱰᱮᱱ ᱠᱩᱜᱮ ᱦᱮᱱᱟᱜ ᱵᱚᱱᱟ ᱥᱟᱺᱜᱤᱧ ᱥᱟᱺᱜᱤᱧ ᱨᱮᱱ᱾
ᱦᱩᱸ᱾
ᱟᱵᱮᱱ ᱛᱤᱱᱟᱹᱜ ᱜᱟᱱ ᱵᱤᱱ ᱵᱟᱲᱟᱭᱟ ᱟᱵᱮᱱ ᱵᱮᱱ ᱞᱟᱹᱭᱟ, ᱟᱹᱞᱤᱧ ᱛᱤᱱᱟᱹᱜ ᱜᱟᱱ ᱞᱤᱧ ᱵᱟᱲᱟᱭᱟ ᱟᱹᱞᱤᱧ ᱞᱤᱧ ᱞᱟᱹᱭᱟ᱾ ᱚᱱᱟ ᱠᱩ ᱢᱮᱥᱟ ᱠᱟᱛᱮᱜ ᱛᱷᱚᱲᱟ ᱜᱟᱱ ᱤᱧᱟᱹᱜ ᱛᱷᱚᱲᱟ ᱜᱟᱱ ᱟᱵᱮᱱᱟᱜ᱾ ᱛᱷᱚᱲᱟ ᱜᱟᱱ ᱦᱟᱹᱱᱤᱭᱟᱜ ᱚᱱᱮ ᱚᱝᱠᱟ ᱦᱟᱛᱟᱣ ᱠᱟᱛᱮᱜ ᱚᱱᱮ ᱠᱚᱨᱟᱣ ᱵᱮᱱᱟᱣ ᱦᱚᱭ ᱦᱚᱭ᱾ ᱴᱷᱤᱠ ᱴᱷᱤᱠ᱾ ᱟᱨ, ᱟᱨ ᱞᱟᱹᱭ ᱛᱟᱞᱟᱝ ᱢᱮ ᱛᱟᱞᱦᱮ ᱟᱨ᱾
ᱦᱮᱞᱳ᱾
ᱦᱮᱸ ᱦᱮᱸ ᱞᱟᱹᱭ ᱛᱟᱞᱟᱝ ᱢᱮ ᱟᱨ ᱞᱟᱹᱭ ᱛᱟᱢ ᱟᱨ ᱪᱮᱜ ᱮᱢ ᱢᱮᱱ ᱚᱪᱩᱭᱮᱜ ᱛᱟᱞᱟᱝᱟ᱾
ᱩᱸ ᱟᱢᱜᱮ ᱞᱟᱹᱭ ᱛᱟᱞᱟᱝ ᱢᱮ ᱚᱱᱟ ᱠᱟᱹ ᱴᱤᱜ ᱵᱟᱹᱧ ᱫᱤᱥᱟᱹ ᱮᱠᱷᱟᱱ ᱟᱢᱜᱮᱢ ᱫᱤᱥᱟᱹ ᱮᱠᱷᱟᱱ ᱞᱟᱹᱭ ᱛᱟᱞᱟᱝ ᱢᱮ᱾
ᱟᱪᱪᱷᱟ, ᱟᱪᱪᱷᱟ, ᱟᱨ ᱟᱨ ᱛᱟᱦᱚᱞᱮ ᱯᱟᱛᱟ ᱪᱷᱟᱛᱟ ᱠᱩ ᱥᱮ ᱨᱚᱠᱚᱢ ᱟᱨ ᱚᱠᱟ ᱠᱚᱨᱮ ᱥᱮᱨ ᱠᱚ ᱢᱮᱱᱟᱜᱼᱟ ᱟᱯᱮ ᱥᱮᱫ ᱨᱮ ᱵᱷᱟᱜᱤᱭᱟᱜ᱾
ᱟᱞᱮ ᱟᱞᱮ ᱥᱮ ᱫᱚ ᱱᱤᱭᱟᱹ ᱠᱚᱨᱮ ᱫᱚ ᱯᱟᱛᱟ ᱪᱷᱟᱛᱟ ᱫᱚ ᱵᱟᱹᱱᱩᱜ ᱠᱟᱫᱟ᱾ ᱚᱸ ᱢᱟᱜ ᱢᱚᱬᱮ ᱜᱮ ᱦᱩᱭᱱᱟ ᱢᱤᱫ ᱫᱤᱱ ᱠᱚᱭᱮᱠ ᱫᱤᱱ ᱞᱟᱦᱟ ᱨᱮ᱾
ᱟᱪᱪᱷᱟ ᱟᱪᱪᱷᱟ᱾
ᱩᱸ᱾
ᱟᱯᱮ ᱥᱮᱜ ᱫᱚ ᱵᱟᱝ ᱦᱩᱭᱩᱜ ᱛᱮ ᱢᱟᱜ ᱢᱚᱬᱮ ᱠᱩᱫᱚ?
ᱢᱟᱜ ᱢᱚᱬᱮ ᱫᱚ ᱟᱞᱮ ᱥᱮᱜ ᱫᱚ ᱵᱟᱝ ᱦᱩᱭᱩᱜᱼᱟ ᱢᱟᱱᱮ ᱵᱟᱠ ᱯᱩᱨᱟ ᱟᱹᱜᱩ ᱵᱟᱞᱮ ᱠᱚᱞᱟᱣ ᱵᱟᱲᱟᱣ ᱠᱟᱫ ᱮᱸ ᱥᱮ ᱨᱚᱠᱚᱢ᱾ ᱟᱫᱚ ᱟᱯᱮ ᱥᱮᱞᱮᱜ ᱜᱤ ᱦᱩᱭᱩᱜᱼᱟ᱾ ᱯᱮ ᱯᱚᱨᱮ ᱠᱷᱚᱱᱟᱜ ᱜᱤ ᱟᱸᱡᱚᱢ ᱫᱚ ᱦᱮᱱᱟᱜᱼᱟ ᱡᱮ ᱢᱟᱜᱽ ᱢᱚᱬᱮ ᱦᱮᱱᱟᱜ ᱛᱟᱵᱚᱱᱟ ᱢᱮᱱ ᱛᱮ, ᱟᱫᱚ ᱟᱞᱮ ᱠᱚᱨᱮ ᱫᱚ ᱵᱟᱠᱚ ᱠᱚᱨᱟᱣ ᱟᱹᱜᱩᱣ ᱠᱟᱫᱟ ᱛᱚ ᱤᱱᱟᱹᱜ ᱫᱤᱱ ᱠᱷᱚᱱᱟᱜ, ᱟᱫᱚ ᱚᱱᱟ ᱛᱮ ᱚᱱᱟ ᱠᱚ ᱫᱚ ᱵᱟ ᱠᱩ ᱠᱚᱨᱟᱣᱟ ᱵᱟᱞᱮ ᱠᱚᱨᱟᱣ ᱦᱩᱭᱩᱜᱼᱟ᱾
ᱦᱩᱸ᱾
ᱮ ᱱᱚᱣᱟ ᱤᱭᱟᱹ ᱜᱤ ᱢᱮᱱᱟᱜᱼᱟ ᱟᱞᱮ ᱥᱮᱜ ᱫᱚ ᱟ-ᱟᱢᱵᱟᱣᱚᱛᱤ ᱡᱟᱦᱟᱸ ᱠᱩ ᱢᱮᱛᱟᱜ ᱠᱟᱱᱟ ᱟᱢᱵᱟᱵᱚᱛᱤ᱾
ᱦᱮᱸ ᱦᱮᱸ᱾
ᱚᱱᱟ ᱜᱤ ᱦᱟᱸᱜ ᱠᱚᱨᱟᱣ ᱦᱩᱭ ᱵᱟᱲᱟᱭ ᱱᱟ᱾ ᱟᱫᱚ ᱚᱱᱟ ᱜᱮ᱾ ᱟᱥᱚᱞ ᱟᱵᱩ ᱫᱚ ᱚᱱᱮ ᱵᱟᱠᱩ ᱢᱮᱱᱟ᱾ ᱢᱟᱱᱮ ᱢᱚᱬᱮ ᱥᱤᱧ ᱢᱚᱬᱮ ᱫᱤᱱ᱾ ᱟᱵᱩᱣᱟᱜ ᱠᱟᱛᱷᱟ ᱵᱟᱲᱟᱭ ᱛᱮ ᱛᱮᱦᱮᱸ ᱠᱟᱱᱟ᱾ ᱢᱟᱱᱮ ᱢᱚᱬᱮ ᱥᱤᱧ ᱢᱚᱬᱮ ᱫᱤᱱ ᱨᱮᱱᱟᱜ ᱤᱡᱟᱹ ᱠᱟᱱ ᱛᱟᱵᱚᱱᱟ ᱠᱟᱹᱦᱱᱤ ᱠᱟᱱ ᱛᱟᱵᱚᱱᱟ᱾
ᱩᱸ᱾
ᱢᱟᱱᱮ ᱟᱢ ᱪᱤᱜ ᱞᱮᱠᱟᱢ ᱪᱤᱫ ᱠᱟᱫᱟ ᱟᱢ ᱠᱚᱨᱟᱣ ᱴᱩᱠᱟᱫ ᱾ ᱤᱱᱟᱹ ᱯᱚᱨᱮ ᱤᱧ ᱵᱮᱨᱤᱫ ᱠᱟᱛᱮ ᱤᱧ ᱟᱸᱡᱚᱢ ᱠᱟᱫᱟ ᱤᱧ ᱛᱟᱭᱚᱢ ᱛᱮ ᱟᱵᱟᱨ ᱤᱧᱟᱹᱜ᱾ ᱤᱧ ᱱᱚᱝᱠᱟ ᱱᱚᱝᱠᱟᱧ ᱞᱟᱹᱭᱟᱣᱟ ᱱᱚᱝᱠᱟ ᱱᱚᱱᱠᱟ, ᱦᱮᱱᱟᱜ ᱛᱟᱵᱚᱱᱟ ᱟᱵᱚᱣᱟᱜ ᱫᱚ
ᱚᱱᱮ ᱚᱱᱠᱟ ᱢᱚᱬᱮ ᱴᱤᱡ ᱵᱚᱱ ᱛᱟᱦᱮᱸ ᱠᱟᱱᱟ ᱚᱱᱮ ᱚᱱᱠᱟ ᱠᱟᱛᱮ ᱟᱞᱮᱫᱚ ᱱᱚᱝᱠᱟ, ᱢᱤᱫ ᱜᱮ ᱯᱟᱲᱟᱣᱱᱟ ᱢᱤᱫ ᱵᱷᱟᱜᱽ ᱞᱮ ᱯᱟᱲᱟᱣ ᱟᱠᱟᱱᱟ ᱟᱫᱚ᱾ ᱚᱱᱟᱛᱮ ᱟᱞᱮᱭᱟᱜ ᱫᱚ ᱚᱱᱟᱴᱟᱜ ᱫᱚ ᱵᱟᱹᱱᱩᱜᱼᱟ᱾ ᱟᱯᱮ ᱥᱮᱫ ᱫᱚ ᱢᱮᱱᱟᱜᱼᱟ ᱦᱮᱸ ᱚᱱᱮ ᱚᱱᱠᱟ ᱠᱟᱛᱮ ᱜᱮᱢᱮᱱᱟᱜ ᱛᱟᱵᱚᱱᱟᱫᱚ ᱢᱮᱥᱟ ᱜᱮ ᱟᱫᱚ ᱵᱟᱲᱟᱭ ᱫᱚ ᱵᱟᱲᱟᱭ ᱜᱮ ᱡᱮ ᱦᱮᱱᱟᱜ ᱛᱟᱵᱚᱱᱟ᱾ ᱛᱚ ᱟᱵᱚᱣᱟᱜ ᱦᱚᱸ ᱱᱚᱣᱟ ᱦᱚᱸ ᱦᱮᱱᱟᱜ ᱜᱮᱭᱟ ᱟᱫᱚ ᱟᱫᱚ ᱦᱳᱭ ᱦᱳᱭ ᱟᱫᱚ ᱠᱚᱨᱟᱣ ᱵᱟᱹᱱᱩᱜᱼᱟ ᱥᱮ ᱵᱟᱠᱚ ᱵᱟᱠᱚ ᱵᱟᱲᱟᱭ ᱟᱠᱟᱫᱟ᱾ ᱡᱮ ᱦᱮᱱᱟᱜ ᱫᱚ ᱦᱮᱱᱟᱜ ᱛᱟᱵᱚᱱᱟᱱᱮᱱ ᱠᱷᱟᱱ ᱵᱟᱞᱮ ᱵᱟᱠᱚ ᱠᱚᱨᱟᱣ ᱟᱠᱟᱫᱟ ᱚᱱᱮ ᱤᱱᱟᱹᱜᱮ᱾
ᱟᱨ ᱥᱚᱨᱚᱦᱟᱭ ᱠᱚᱢᱟ ᱡᱚᱛᱚ᱾ ᱡᱚᱛᱚ ᱜᱮ ᱦᱮ ᱛᱟᱵᱚᱱ ᱡᱚᱛᱚ ᱜᱮ ᱜᱚᱴᱟ, ᱫᱤᱥᱚᱢ ᱜᱮ ᱢᱤᱫ ᱜᱮᱭᱟ ᱢᱤᱫ ᱫᱚ ᱚᱱᱟ ᱠᱚᱫᱚ ᱥᱚᱨᱦᱟᱭ ᱤᱭᱟᱹ ᱠᱚᱫᱚ ᱮᱱᱮᱡ ᱥᱮᱨᱮᱧ ᱠᱚᱫᱚ ᱟᱫᱚ ᱮᱴᱷᱚᱲᱟ ᱜᱟᱱᱚᱜ ᱟᱞᱟᱫᱟᱜ ᱠᱟᱱᱟ᱾ ᱢᱤᱫ ᱜᱮᱛᱟᱵᱚᱱᱟ ᱟᱫᱚ ᱛᱷᱚᱲᱟ ᱜᱟᱱ ᱮᱱᱮᱡ ᱠᱚ ᱥᱮ ᱥᱮᱨᱮᱧ, ᱠᱚ ᱛᱷᱚᱲᱟ ᱵᱚᱱ ᱨᱟᱹᱲ ᱠᱚ ᱛᱷᱚᱲᱟ ᱜᱟᱱ ᱯᱟᱞᱴᱟᱜ ᱛᱟᱵᱚᱱᱟ ᱵᱟᱝ
ᱦᱩᱸ ᱚᱱᱟ ᱫᱚ ᱯᱟᱞᱴᱟᱜ ᱛᱟᱵᱚᱱ ᱜᱮᱭᱟ
ᱦᱳᱭ ᱦᱳᱭ
ᱦᱮᱸ ᱢᱟ ᱴᱷᱤᱠ